ᱦᱮᱞᱳ ᱦᱮᱸ ᱟᱸᱡᱚᱢᱚᱜ ᱠᱟᱱᱟ?
ᱦᱩᱸ ᱟᱸᱡᱚᱢᱚᱜ ᱠᱟᱱᱟ ᱱᱤᱛᱚᱜ᱾
ᱦᱮᱸ ᱯᱨᱚᱵᱞᱮᱢᱮᱫ ᱛᱟᱦᱮᱸᱫ ᱠᱟᱹᱴᱤᱡ ᱪᱟᱞᱟᱝ ᱥᱚᱢᱚᱥ ᱥᱟᱭᱮᱫ ᱛᱟᱦᱮᱸᱫ ᱯᱷᱳᱱ ᱜᱮ ᱾
ᱳ ᱟᱪᱪᱷᱟ᱾
ᱟ ᱵᱮᱭ ᱨᱟᱠᱟᱵ ᱦᱮᱱᱟᱝ ᱫᱚ ᱵᱟᱝ ᱨᱟᱠᱟᱵᱚᱜ ᱠᱟᱱ ᱛᱟᱷᱮᱸᱡ ᱟ ᱯᱷᱚᱱ ᱟᱫᱚ ᱨᱟᱠᱟᱵ ᱮᱱᱟ ᱱᱤᱛᱚᱜ ᱫᱚ ᱥᱟᱜ ᱛᱟᱨ ᱯᱩᱨᱟᱹ ᱫᱚ ᱥᱟᱣᱩᱱᱰ ᱵᱟᱝ ᱟᱸᱡᱚᱢᱚᱜ ᱠᱟᱱ ᱛᱟᱦᱮᱸᱜ᱾
ᱚ ᱟᱪᱪᱷᱟ, ᱱᱮᱴᱣᱟᱨᱠ ᱨᱮᱱᱟᱜ ᱢᱚᱱᱮ ᱦᱚᱪᱷᱮ ᱯᱨᱚᱵᱽᱞᱚᱢ ᱦᱩᱭᱩᱜ ᱠᱟᱱ ᱛᱟᱦᱮᱸᱜ᱾
ᱦᱮᱸ ᱡᱟᱦᱱᱟᱜ ᱜᱮ, ᱯᱷᱳᱱ ᱠᱚᱼᱦᱚᱸ ᱟᱹᱰᱤ ᱜᱟᱱ ᱞᱚ-ᱞᱚ ᱞᱮᱱ ᱛᱟᱦᱮᱸᱜ᱾
ᱚ ᱟᱪᱪᱷᱟ᱾
ᱦᱮᱸ, ᱟᱫᱚ ᱞᱟᱹᱭ ᱢᱮ ᱚᱠ ᱚᱠᱟ ᱠᱷᱚᱱᱮᱢ ᱯᱷᱳᱱᱮᱜᱼᱟ?
ᱵᱟᱹᱠᱩᱲᱟ ᱰᱤᱥᱴᱤᱠ ᱠᱷᱚᱱ᱾
ᱟᱪᱪᱷᱟ, ᱟᱪᱪᱷᱟ ᱵᱟᱠᱩᱲᱟ ᱵᱟᱝ?
ᱟᱨ ᱟᱢᱟᱜ ᱫᱚ ᱚᱠᱟᱨᱮ?
ᱤᱧᱼᱟᱹᱜ ᱫᱚ, ᱯᱚᱥᱪᱤᱢ ᱢᱮᱫᱽᱱᱤᱯᱩᱨ᱾
ᱚᱻᱜ᱾
ᱯᱚᱥᱪᱤᱢ ᱢᱮᱫᱽᱱᱤᱯᱩᱨ ᱨᱮᱱᱟᱜᱼᱟ ᱱᱟᱨᱟᱭᱚᱱᱜᱚᱲ ᱛᱷᱟᱱᱟ᱾
ᱚᱻᱟᱪᱪᱷᱟ᱾
ᱦᱮᱸ, ᱵᱟᱸᱠᱩᱲᱟ ᱟᱢ ᱫᱚ ᱚᱠᱟ ᱴᱷᱮᱱ ᱠᱷᱚᱱᱟᱜ?
ᱠᱷᱟᱫᱽᱲᱟ ᱛᱷᱟᱱᱟ᱾
ᱚᱱᱟ ᱫᱚ, ᱫᱚᱠᱷᱤᱱ ᱯᱟᱦᱴᱟ ᱨᱮᱜᱮ ᱧᱩᱨᱩ-ᱜ ᱠᱟᱱᱟ ᱥᱮ? ᱵᱟᱠᱩᱲᱟ ᱨᱮᱱᱟᱜ᱾ ᱟᱪᱪᱷᱟ - ᱪᱷᱟ ᱪᱷᱟ ᱪᱷᱟ᱾
ᱚᱸ᱾
ᱫᱤᱭᱮ ᱱᱚᱣᱟ ᱮᱯ ᱨᱮᱫᱚ, ᱛᱤᱥ ᱠᱷᱚᱱᱮᱢ ᱡᱚᱭᱮᱱ ᱟᱠᱟᱱᱟ?
ᱦᱩᱭ ᱠᱟᱱᱟ, ᱩᱸ ᱮᱠ ᱢᱟᱥ ᱜᱟᱱ ᱦᱩᱭᱩᱜᱼᱟ᱾ ᱟᱫᱚ ᱚᱝᱠᱟ ᱠᱟᱹᱢᱤ ᱠᱚ-ᱫᱚ ᱵᱟᱝ ᱦᱩᱭ ᱠᱟᱱᱟ᱾ ᱟᱫᱚ ᱠᱤᱪᱷᱩ ᱫᱤᱱ ᱞᱟᱦᱟ ᱠᱷᱚᱱ ᱟᱨᱟᱢᱵᱚ ᱦᱩᱭ ᱟᱠᱟᱱᱟ᱾
ᱦᱮᱸ ᱟᱪᱷᱟ᱾ ᱛᱤᱱ ᱦᱚᱲ ᱜᱟᱱᱮᱢ ᱠᱚᱞ ᱵᱟᱲᱟ ᱟᱠᱟᱫ ᱠᱚᱣᱟ ᱥᱮ?
ᱚᱱᱠᱟ ᱞᱮᱠᱟ ᱫᱚ ᱵᱟᱝ, ᱮᱥᱮ ᱫᱚ ᱩᱸ ᱵᱮᱥᱛᱚᱦ ᱠᱟᱹᱢᱤ ᱦᱚᱲ ᱦᱟᱜ ᱱᱤᱭᱟᱹᱢ ᱠᱟᱹᱢᱤ ᱵᱟᱲᱟᱭ-ᱟ᱾ ᱪᱟᱥ ᱵᱟᱥ ᱠᱚᱨᱮ ᱠᱟᱹᱢ ᱞᱟᱜᱟᱜᱼᱟ᱾ ᱛᱟᱦᱚᱞᱮ ᱟᱹᱰᱤ ᱴᱮᱢ ᱠᱚ ᱵᱟᱝ ᱧᱟᱢᱚᱼᱜ ᱜᱮᱭᱟ᱾
ᱚ ᱟᱪᱷᱟ ᱪᱷᱟ ᱪᱷᱟ᱾
ᱚᱱᱟᱛᱮ ᱛᱮᱦᱤᱧ ᱯᱷᱟᱠᱟᱭᱼᱱᱟ ᱟᱫᱩᱧᱸ ᱟᱫᱚᱧ ᱢᱮᱱᱫᱟ᱾ ᱛᱮᱦᱤᱧ ᱫᱚ ᱯᱩᱨᱟᱣ ᱦᱩᱭ ᱞᱮᱱᱜᱮ ᱯᱷᱟᱠᱟ ᱴᱤ ᱤᱧ ᱪᱟᱜᱼᱟ᱾ ᱵᱮᱠᱟᱨ ᱤᱭᱟᱹ ᱠᱚᱢ ᱤᱭᱟᱹ ᱠᱟᱜᱼᱟ᱾ ᱯᱟᱹᱞᱛᱩ ᱡᱟᱭᱜᱟ ᱨᱮ᱾
ᱦᱮᱸ ᱦᱮᱸ ᱮᱠᱫᱚᱢ ᱮᱠᱫᱚᱢ᱾
ᱟᱨ ᱟᱢᱫᱚ ᱛᱟᱦᱚᱞᱮ ᱛᱤᱱ ᱫᱤᱱᱮᱢ ᱠᱟᱹᱢᱤ ᱠᱮᱫᱟ ᱱᱚᱰᱮ?
ᱚᱸ ᱤᱧ ᱫᱚ ᱩᱸ ᱦᱚᱞᱟᱧ ᱧᱤᱫᱟᱹ ᱢᱟᱫᱷᱮᱨᱤᱧ ᱨᱮᱡᱤᱥᱴᱨᱮᱥᱚᱱ ᱞᱮᱫ ᱛᱟᱦᱮᱸᱜ᱾
ᱴᱟᱥᱠ ᱠᱚᱧ ᱧᱟᱢ ᱠᱟᱜ ᱦᱚᱞᱟ ᱧᱤᱫᱟᱹ ᱛᱮᱦᱮᱧᱤᱧ ᱧᱮᱞ ᱠᱮᱼᱟ, ᱛᱮᱦᱮᱧ ᱜᱮ ᱯᱷᱟᱥᱴ᱾
ᱚ, ᱳ ᱟᱪᱪᱷᱟ᱾
ᱦᱮᱸ ᱦᱮᱸ᱾
ᱚᱱᱠᱟᱜᱮ ᱡᱮᱫᱤᱱ ᱯᱨᱚᱛᱷᱚᱢ ᱠᱷᱩᱞᱟᱹᱣ ᱦᱩᱭᱩᱜᱼᱟ᱾ ᱥᱮᱫᱤᱱ ᱫᱚ ᱴᱟᱥ ᱫᱚ ᱵᱟᱝ ᱦᱤᱡᱩᱜ ᱜᱮᱭᱟ᱾
ᱦᱮᱸ, ᱦᱮᱸ, ᱪᱚᱵᱽᱵᱤᱥ ᱜᱷᱚᱱᱴᱟ ᱯᱚᱨᱮ, ᱦᱤᱡᱩᱼᱜ ᱜᱮᱭᱟ᱾
ᱦᱮᱸ᱾
ᱠᱟᱹᱴᱤᱡ ᱛᱟᱞᱟᱝ ᱥᱚᱢᱚ-ᱭ ᱦᱚᱸ ᱦᱟᱛᱟᱣ ᱜᱮᱭᱟ᱾
ᱦᱩᱸ ᱡᱷᱚᱛᱚ ᱨᱮᱱᱟ-ᱜ ᱜᱮ, ᱥᱚᱢᱚᱭ ᱫᱚ ᱦᱟᱛᱟ-ᱜ ᱜᱮᱭᱟ᱾ ᱦᱮᱸ
ᱦᱮᱸ ᱦᱮᱸ᱾ ᱫᱮᱭᱟ-ᱜ ᱪᱮᱫ ᱠᱚᱢ ᱪᱤᱠᱟᱹ ᱵᱟᱲᱟᱭ ᱜᱮᱭᱟ ᱟᱢᱫᱚ?
ᱪᱮᱜ ᱦᱚᱸ ᱵᱟᱝ ᱰᱟᱹᱝᱨᱤ ᱜᱩᱯᱤᱧ ᱦᱮᱡ ᱟᱠᱟᱱᱟ᱾
ᱚᱸ ᱵᱷᱟᱜᱤ ᱠᱟᱱᱟ ᱛᱚ ᱰᱟᱹᱝᱨᱤ ᱜᱩᱯᱤ ᱜᱩᱯᱤ ᱛᱮ ᱨᱚᱯᱚᱲ ᱜᱟᱱᱚᱜ-ᱟ᱾
ᱨᱚᱯᱚᱲ ᱜᱟᱱᱚᱜ-ᱟ ᱢᱮᱨᱚᱢ ᱠᱚ ᱠᱚ ᱪᱤᱪᱟᱜ-ᱟ, ᱵᱷᱤᱲᱤ ᱠᱚ ᱠᱚ ᱪᱤᱪᱟᱜ-ᱟ᱾ ᱟᱫᱚ ᱟᱹᱛᱤᱧ ᱞᱟᱸᱜᱟ ᱞᱮᱱᱠᱷᱟᱱ ᱠᱚ ᱵᱟᱠᱚ ᱪᱮᱪᱟᱜ-ᱟ, ᱥᱤᱛᱩᱝ ᱠᱟᱫᱟᱭ ᱟᱨ ᱱᱤᱛᱚᱜ ᱫᱚ ᱠᱚ ᱩᱢᱩᱞ ᱠᱟᱱᱟ, ᱟᱫᱚ ᱵᱟᱠᱚ ᱪᱮᱪᱟᱜ-ᱟ ᱾
ᱦᱮᱸ ᱦᱮᱸ ᱦᱮᱸ
ᱦᱩᱸ
ᱱᱚᱣᱟ ᱠᱚᱨᱮ ᱦᱚᱸ ᱱᱚᱝᱠᱟ ᱜᱮ᱾ ᱦᱮᱸ ᱤᱧ ᱤᱧ ᱫᱚ ᱪᱮᱫ ᱫᱚ ᱵᱟᱹᱧ ᱪᱤᱠᱟᱭᱟ ᱚᱲᱟᱜ ᱠᱚᱨᱮ ᱜᱮ ᱢᱤᱱᱟᱹᱧᱟ᱾
ᱚᱸ ᱟᱪᱪᱷᱟ᱾
ᱱᱚᱣᱟ ᱮᱯ ᱡᱚᱠᱷᱚᱱᱤᱧ ᱧᱮᱞ ᱠᱮᱜᱼᱟ, ᱟᱫᱚ ᱱᱤᱭᱟᱹ ᱠᱚᱴᱟ ᱫᱤᱱᱤᱧ ᱞᱟᱹᱭᱮᱜ-ᱟ ᱱᱚᱣᱟ ᱮᱯ ᱨᱮ ᱪᱮᱛᱟᱱ ᱨᱮ ᱠᱟᱹᱴᱤᱡ ᱤᱧ ᱠᱟᱹᱢᱤ ᱞᱮᱜᱮ᱾
ᱦᱮᱸ
ᱚᱱᱟ ᱠᱷᱟᱹᱛᱤᱨ ᱜᱮ ᱚᱲᱟᱜ ᱨᱮ ᱢᱤᱱᱟᱹᱧᱟ ᱟᱫᱚ, ᱡᱮᱦᱮᱛᱩ ᱴᱟᱥᱠ ᱤᱧ ᱧᱟᱢ ᱠᱮᱜ-ᱟ᱾ ᱟᱫᱚᱧ ᱞᱟᱹᱭᱟ ᱦᱟᱯᱮᱧ ᱠᱚᱞ ᱞᱮᱜᱮ ᱥᱮ ᱡᱟᱸᱦᱟᱸᱭ ᱠᱚᱣᱟᱜ ᱠᱚᱞ ᱠᱚᱧ ᱨᱤᱥᱤᱵᱷ ᱵᱟᱲᱟᱭ ᱞᱮᱜᱮ ᱴᱟᱥᱠ ᱠᱚᱧ ᱠᱚᱢᱯᱞᱤᱴ ᱞᱮᱜᱮ᱾
ᱦᱮᱸ
ᱤᱱᱟᱹ ᱠᱷᱟᱹᱛᱤᱨ ᱜᱮ ᱚᱲᱟᱜ ᱨᱮᱜᱮ ᱪᱮᱫ ᱫᱚ ᱵᱟᱝ᱾
ᱚᱸ ᱵᱟᱭᱨᱮ ᱫᱤᱥ ᱱᱤᱛᱚᱢ ᱦᱚᱸ ᱠᱟᱹᱢᱤ ᱠᱚ ᱪᱟᱜ ᱮᱢ ᱪᱟᱞᱟᱜ-ᱟ ᱡᱟ ᱥᱤᱛᱩᱝ ᱜᱚᱨᱚᱢ᱾
ᱦᱮᱸ ᱟᱢᱮᱢ ᱪᱟᱞᱟᱣ ᱵᱟᱲᱟ ᱟᱥᱮ?
ᱵᱟᱝ ᱜᱮ᱾ ᱠᱩᱲᱤ ᱜᱤᱫᱽᱨᱟᱹ ᱦᱚᱲ ᱪᱟᱞᱟᱜ ᱫᱚ ᱵᱟᱭ ᱢᱟᱱᱟᱣᱟᱭ ᱥᱚᱢᱟᱡᱽ ᱠᱷᱚᱱ ᱠᱚ ᱢᱟᱱᱟᱣ ᱵᱟᱛᱟᱣᱟ ᱥᱮ᱾
ᱦᱮᱸ ᱦᱮᱸ ᱟᱫᱚ ᱠᱤᱪᱷᱩ ᱠᱤᱪᱷᱩ ᱠᱚ ᱪᱟᱞᱟᱣ ᱵᱟᱲᱟ ᱟᱠᱟᱱᱟ ᱾ ᱦᱮᱸ ᱟᱞᱮ ᱥᱮᱱ, ᱚᱱᱠᱟ ᱫᱚ ᱵᱟᱠᱚ ᱪᱟᱞᱟᱜ ᱜᱮᱭᱟ᱾ ᱟᱫᱚ ᱱᱩᱠᱩ ᱡᱟᱸᱦᱟᱸᱭ ᱱᱮᱛᱟᱨ ᱠᱚ ᱚᱞᱚᱜ ᱯᱟᱲᱦᱟᱜ ᱠᱩᱲᱤ ᱜᱤᱫᱽᱨᱟᱹ
ᱦᱮᱸ
ᱮᱭᱴᱤ ᱱᱟᱭᱤᱱ ᱮᱭᱤᱴᱤᱱ, ᱱᱟᱭᱤᱱᱴᱤᱱ, ᱴᱚᱭᱮᱱᱴᱤ ᱮᱭᱤᱪ ᱵᱚᱭᱮᱥ ᱨᱮᱱ ᱡᱟᱸᱦᱟᱸᱭ ᱠᱩᱲᱤ ᱜᱤᱫᱽᱨᱟᱹ ᱠᱚᱠᱚ ᱪᱟᱞᱟᱣ ᱵᱟᱲᱟᱜ ᱠᱟᱱᱟ ᱴᱩᱠᱤ ᱴᱟᱠᱤ᱾
ᱟᱸ
ᱠᱚᱳᱢᱯᱟᱱᱤ ᱠᱟᱹᱢᱤ ᱠᱚ ᱨᱮ᱾
ᱦᱮᱸ ᱠᱚᱢᱯᱟᱱᱤ ᱠᱟᱹᱢᱤ ᱪᱟᱞᱟᱜ ᱜᱮᱭᱟ ᱴᱷᱤᱠ ᱜᱮᱭᱟ, ᱠᱤᱱᱛᱩ ᱩᱱᱟᱹᱜ ᱥᱤᱠᱩᱨᱤᱴᱤ ᱵᱟᱢ ᱧᱟᱢ ᱠᱚᱣᱟ᱾
ᱦᱮᱸ ᱦᱮᱸ ᱦᱮᱸ
ᱟᱫᱚ ᱠᱩᱲᱤ ᱜᱤᱫᱽᱨᱟᱹ ᱦᱚᱲ ᱫᱚ ᱵᱟᱝ ᱴᱷᱤᱠᱟ, ᱦᱚᱲ ᱚᱲᱟᱜ ᱮ ᱪᱟᱞᱟᱜ- ᱟᱭ᱾ ᱟᱨᱦᱚᱸ ᱵᱟᱭᱨᱮ ᱫᱤᱥᱚᱢ ᱠᱟᱹᱢᱤ ᱦᱮᱸ ᱚᱱᱠᱟᱱ ᱠᱟᱹᱢᱤ ᱫᱚ ᱴᱷᱤᱠ ᱜᱮᱭᱟ᱾ ᱟᱢ ᱡᱚᱫᱤ ᱥᱚᱨᱠᱟᱨᱤ ᱮᱢ ᱪᱟᱹᱠᱨᱤᱭᱟ ᱛᱚᱠᱷᱚᱱ ᱫᱚ ᱠᱚ ᱞᱟᱹᱭᱟ ᱴᱷᱤᱠ ᱜᱮᱭᱟ ᱚᱱᱟ ᱫᱚ ᱾
ᱦᱮᱸ ᱦᱮᱸ ᱦᱮᱸ
ᱟᱨ ᱱᱚᱝᱠᱟᱱ ᱠᱚᱢᱯᱟᱱᱤ ᱡᱚᱵ ᱫᱚ ᱵᱟᱠᱚ ᱤᱭᱟᱹᱣᱟᱜ ᱜᱮᱭᱟ, ᱟᱞᱮ ᱩᱜ ᱩᱢ ᱵᱟᱵᱟᱭ ᱟᱨ ᱟᱭᱳ ᱛᱟᱹᱠᱤᱱ ᱫᱚ ᱵᱟᱹᱠᱤᱱ ᱤᱭᱟᱹᱭ ᱜᱮᱭᱟ᱾ ᱢᱟᱱᱟᱣ ᱜᱮᱭᱟ ᱪᱟᱞᱟᱣ ᱫᱚ᱾
ᱦᱮᱸ ᱦᱮᱸ ᱠᱩᱲᱤ ᱜᱤᱫᱽᱨᱟᱹ ᱛᱚ᱾
ᱦᱮᱸ
ᱚᱱᱟ ᱫᱚ ᱡᱟᱦᱟᱸᱭ ᱜᱮ ᱩᱱᱟᱹᱜᱴᱟᱜ ᱫᱚ ᱵᱟᱠᱚ ᱧᱮᱞ ᱵᱟᱠᱚ ᱵᱟᱛᱟᱣᱟ ᱵᱟᱠᱚ ᱧᱮᱞᱟ᱾ ᱟᱫᱚ ᱯᱟᱲᱦᱟᱜ ᱠᱚᱫᱚ ᱛᱤᱱᱟᱹᱜ ᱜᱟᱱ ᱮᱢ ᱯᱟᱲᱦᱟᱣ ᱵᱟᱲᱟ ᱣᱟᱠᱟᱱᱟ?
ᱮᱪ ᱮᱥ ᱮᱢ ᱠᱟᱛᱮᱧ ᱵᱟᱹᱜᱤ ᱠᱮᱫᱟ᱾
ᱚ ᱟᱪᱪᱷᱟ ᱟᱪᱪᱷᱟ, ᱱᱤᱛ ᱫᱚ ᱟᱫᱚ ᱪᱮᱫ ᱠᱚᱢ ᱠᱟᱹ ᱵᱟᱲᱟᱭᱮᱜ-ᱟ?
ᱩᱸ ᱵᱟᱵᱟ ᱟᱨ ᱟᱹᱭᱩ ᱠᱟᱹᱢᱤ ᱜᱚᱲᱚ ᱣᱟᱹᱠᱤᱱ ᱦᱩᱭᱩᱜ-ᱟ ᱢᱟᱴᱷ ᱠᱚᱨᱮᱫ᱿ ᱤᱭᱟᱹ ᱟᱱᱟᱡ ᱠᱚ ᱨᱚᱦᱚᱭ ᱦᱩᱭ ᱠᱟᱱᱟ ᱚᱱᱟ ᱠᱚᱨᱮ᱾
ᱟᱪᱪᱷᱟ ᱟᱯᱮ ᱫᱚ ᱟᱱᱟᱡᱽ ᱠᱚᱯᱮ ᱨᱚᱦᱚᱭ ᱵᱟᱲᱟᱭ ᱜᱮᱭᱟ?
ᱦᱩᱸ ᱟᱯᱮ ᱫᱚ ᱵᱟᱯᱮ ᱨᱚᱦᱚᱭ ᱵᱟᱲᱟᱭ ᱜᱮᱭᱟ?
ᱟᱞᱮ ᱫᱚ ᱨᱚᱦᱚᱭ ᱫᱚᱞᱮ ᱨᱚᱦᱚᱭ ᱜᱮᱭᱟ ᱟᱞᱮᱭᱟᱜ ᱵᱟᱲᱜᱮ ᱠᱚᱨᱮ ᱜᱮ᱾
ᱦᱩᱸ,
ᱟᱹᱲᱤ ᱠᱚᱢ ᱚᱱᱠᱟ ᱫᱚ ᱵᱟᱝᱼᱟ, ᱡᱚᱢ ᱵᱟᱠᱷᱨᱟ ᱜᱮ᱾
ᱩᱸ,
ᱟᱯᱮ ᱫᱚ ᱰᱷᱮᱨ ᱧᱚᱜ ᱜᱮᱯᱮ ᱪᱟᱥ ᱜᱮᱭᱟ ᱥᱮ?
ᱦᱮᱸ, ᱯᱩᱨᱟᱹ ᱵᱟᱡᱽ ᱢᱟᱨᱠᱮᱴ ᱞᱮ ᱤᱫᱤ ᱜᱮᱭᱟ ᱵᱟᱡᱟᱨ ᱦᱟᱱᱛᱮ,
ᱚᱻ ᱟᱯᱮᱭᱟᱜ ᱫᱚ ᱢᱟᱱᱮ ᱩᱯᱟᱹᱨᱡᱚᱱ ᱥᱮ ᱤᱱᱠᱟᱢ ᱞᱟᱹᱜᱤᱫ ᱫᱚ ᱚᱱᱟᱜᱮ ᱢᱤᱫᱴᱟᱝ ᱤᱭᱟᱹ ᱠᱟᱱᱟ ᱥᱮ?
ᱦᱮᱸ ᱚᱱᱟ ᱜᱮ᱾
ᱟᱪ ᱟᱪᱪᱷᱟ ᱟᱪᱪᱷᱟ, ᱟᱪᱪᱷᱟ᱾
ᱚᱱᱟᱜᱮ ᱡᱳᱨᱩᱨᱚᱛ ᱫᱚᱨᱠᱟᱨ ᱠᱟᱱ ᱜᱮᱭᱟ ᱠᱟᱹᱴᱤᱡ ᱤᱱᱠᱟᱢ ᱫᱚᱦᱚ᱾ ᱥᱟᱵᱚᱱ ᱥᱩᱱᱩᱢ ᱠᱚ, ᱵᱩᱞᱩᱝ ᱥᱩᱱᱩᱢ ᱠᱚ ᱚᱠᱟᱨᱮᱢ ᱧᱟᱢᱼᱟ?
ᱦᱮᱸ ᱦᱮᱸ ᱦᱮᱸᱦᱮᱸ, ᱪᱮᱫ ᱠᱚᱯᱮ ᱪᱟᱥ ᱜᱮᱭᱟ?
ᱯᱚᱴᱚᱞ, ᱠᱩᱸᱫᱽᱨᱤ, ᱡᱷᱤᱸᱜᱟᱹ, ᱵᱷᱚᱨᱵᱷᱚᱴᱤ, ᱟᱱ ᱟᱲᱟᱜ᱾
ᱵᱟᱯ ᱨᱮ ᱵᱟᱵ, ᱟᱹᱰᱤ ᱠᱷᱟᱱ ᱫᱚ?
ᱟᱫᱚ ᱠᱚᱢ ᱠᱚᱢ ᱚᱸᱠᱟ ᱫᱚ ᱣᱟᱜ ᱵᱟᱝ ᱪᱟᱥ ᱦᱩᱭᱩᱜ ᱜᱮᱭᱟ, ᱠᱚᱢ ᱠᱚᱢ ᱜᱮ ᱪᱟᱥ ᱦᱩᱭᱩᱜ ᱜᱮᱭᱟ᱾ ᱟᱹᱠᱷᱨᱤᱧ ᱞᱮᱠᱟ, ᱤᱫᱤ ᱞᱮᱠᱟ ᱜᱮ ᱫᱚᱢᱮ ᱵᱮᱥᱤ ᱦᱚ ᱵᱟᱝ?
ᱟᱪᱪᱷᱟ ᱟᱪᱪᱷᱟ, ᱪᱷᱟ᱾ ᱚ ᱟᱨ ᱤᱭᱟᱹ ᱫᱚ ᱛᱳᱢᱟᱨ ᱢᱟᱱᱮ ᱟ ᱚᱱᱟ ᱵᱮᱜᱚᱨ ᱫᱚ ᱦᱩᱲᱩ ᱠᱚᱫᱚ ᱵᱟᱹᱪᱩᱜ ᱟᱱᱟ?
ᱦᱩᱲᱩ ᱠᱚᱦᱚᱸ ᱦᱮᱱᱟᱜᱼᱟᱸ ᱟᱫᱚ ᱦᱩᱲᱩ ᱴᱟᱹᱭᱤᱢ ᱫᱚ ᱦᱚᱸᱜᱼᱚᱭ ᱵᱚᱲᱥᱟ ᱨᱮ ᱦᱩᱲᱩ ᱨᱚᱦᱚᱭ ᱦᱩᱭᱩᱜᱼᱟ ᱟᱞᱮ ᱥᱮᱫ ᱫᱚ ᱢᱮᱫ ᱫᱷᱟᱣ ᱜᱮ, ᱠᱚ ᱪᱟᱥᱼᱟ ᱟᱨ ᱟᱯᱮᱥᱮᱫ ᱫᱚ?
ᱚᱦᱚ ᱚᱱᱛᱮ ᱫᱚ ᱢᱤᱫ ᱫᱷᱟᱣ ᱜᱮ, ᱱᱚᱛᱮ ᱫᱚ, ᱱᱚᱛᱮ ᱫᱚ ᱯᱮ ᱫᱷᱟᱣ ᱜᱮ ᱦᱩᱭᱩᱜᱼᱟ᱾
ᱯᱮ ᱫᱷᱟᱣ ᱠᱚ ᱪᱟᱥᱼᱟ, ᱵᱚᱪᱷᱚᱨ ᱨᱮ? ᱢᱤᱫ ᱫᱷᱟᱣ ᱵᱩᱨ ᱵᱚᱲ ᱱᱚᱣᱟ ᱤᱭᱟᱹᱨᱮ,
ᱱᱤᱭᱟᱹ ᱥᱚᱢᱚᱭ ᱢᱤᱫᱴᱟᱹᱝ ᱪᱟᱞᱟᱜ ᱠᱟᱱᱟ ᱵᱚᱨᱥᱟ ᱨᱮ ᱱᱤᱭᱟᱹ ᱥᱚᱢᱚᱭ ᱠᱚ ᱨᱚᱦᱚᱭ ᱞᱟᱹᱜᱤᱫ, ᱤᱱᱟᱹ ᱯᱚᱨᱮ ᱫᱚ ᱢᱤᱫᱴᱟᱹᱝ ᱪᱟᱞᱟᱜᱼᱟ ᱰᱤᱥ- ᱥᱮᱢᱵᱚᱨ ᱡᱟᱱᱣᱟᱹᱨᱤ ᱠᱚᱥᱮᱱ ᱠᱚ ᱨᱚᱦᱚᱭᱟ᱾
ᱦᱮᱸ᱾
ᱡᱟᱱᱣᱟᱹᱨᱤ ᱠᱚᱥᱚᱱ ᱠᱚ ᱨᱚᱦᱚᱭᱟ ᱚᱱᱟ ᱫᱚ ᱨᱟᱠᱟᱵᱚᱜᱼᱟ ᱦᱟᱸᱜ᱾ ᱟᱸᱻ ᱢᱟᱨᱪ ᱠᱚᱥᱮᱫ᱾
ᱥᱟᱨᱟ ᱵᱳᱠ ᱪᱚᱨ ᱜᱮᱛᱚᱜ ᱛᱟᱦᱮᱞᱮ ᱠᱟᱹᱢᱤᱭᱟ᱾ ᱫᱚᱢᱮᱼᱦ ᱫᱚᱢᱮ ᱠᱟᱹᱢᱤ ᱞᱟᱜᱟᱜ ᱟᱛᱚ ᱛᱟᱦᱚᱞᱮ?
ᱦᱮᱸ ᱦᱩᱸ ᱦᱩᱸ᱾
ᱚᱻ, ᱠᱟᱹᱢᱤ ᱦᱚᱸ ᱫᱚᱨᱠᱟᱨ ᱠᱟᱱ ᱜᱮᱭᱟ᱾
ᱦᱩᱸᱻᱦ᱾ ᱵᱟᱝᱼᱟ ᱱᱤᱭᱟᱹ ᱯᱚᱨᱮ ᱢᱤᱫᱴᱟᱝ ᱠᱚ ᱨᱚᱦᱚᱭᱟ ᱡᱟᱦᱟᱸ ᱱᱤᱛᱚᱜ ᱢᱤᱫᱴᱟᱝ ᱠᱚ ᱨᱚᱦᱚᱭ ᱪᱟᱞᱟᱜ ᱠᱟᱱᱟ, ᱱᱚᱣᱟ ᱠᱚ ᱨᱟᱠᱟᱵᱽᱼᱟ ᱠᱤᱪᱷᱩ ᱫᱤ ᱠᱚ ᱮᱠ ᱢᱟᱥ ᱯᱚᱨᱮ᱾ ᱚᱱᱟ ᱯᱚᱨᱮ ᱚᱱᱟ ᱠᱚ ᱨᱚᱦᱚᱭ ᱞᱮᱠᱷᱟᱱ ᱚᱱᱟ ᱨᱮ ᱦᱮᱸ ᱦᱮᱸ ᱦᱮᱸ ᱱᱮᱛᱟᱨ ᱨᱚᱦᱚᱭ ᱥ ᱛᱚᱵᱮ ᱥᱩᱨᱩ ᱠᱟᱜ- ᱟ ᱥᱩᱨᱩᱜ ᱞᱟᱹᱜᱤ ᱫᱚᱜ ᱥᱮ ᱨᱚᱦᱚᱭ ᱠᱚ ᱪᱟᱞᱟᱜ ᱠᱟᱱ ᱜᱮᱭᱟ, ᱚᱱᱟ ᱨᱟ ᱨᱟᱠᱟᱵᱚᱜᱼᱟ ᱳᱭ ᱠᱚᱭᱮᱠ ᱢᱟᱥ ᱠᱷᱟᱱ ᱜᱮ ᱨᱟᱠᱟᱵᱚᱜᱼᱟ ᱛᱤᱱ ᱢᱟᱥ ᱯᱚᱨᱮ ᱾ ᱳᱭ ᱛᱤᱱ ᱢᱟᱥ ᱯᱚᱨᱮ ᱨᱚᱦᱚᱭ ᱟᱨᱟᱢᱵᱷᱚᱜᱼᱟ, ᱚᱱᱟ ᱴᱟᱜ ᱫᱚ ᱦᱳᱭᱳᱜ-ᱟ ᱾ᱰᱤᱥᱮ ᱚᱱᱟ ᱨᱚᱦᱚᱭ ᱨᱟᱠᱟᱵᱚᱜᱼᱟ, ᱰᱤᱥᱮᱢᱵᱚᱨ ᱨᱮ ᱤᱨ ᱠᱟᱛᱮ ᱛᱮᱠᱚ ᱫᱟᱞᱟ ᱰᱤᱥᱮᱢᱵᱚᱨ ᱯᱚᱨᱮ ᱚᱠᱟᱴᱟᱜ ᱤᱭᱟᱹ ᱟ ᱚᱱᱟ ᱠᱚ ᱛᱟᱞᱟ ᱠᱚ ᱜᱤᱲᱤᱭᱟ ᱡᱟᱱᱩᱣᱟᱨᱤ ᱠᱚᱥᱮᱱ ᱠᱚ ᱨᱚᱦᱚᱭᱟ ᱾ ᱚᱱᱟ ᱨᱟᱠᱟᱵᱚᱜᱼᱟ ᱢᱟᱨᱪ ᱠᱚᱥᱮᱱ ᱱᱚᱝᱠᱟ ᱠᱟᱛᱮᱜ
ᱯᱟᱱᱛᱷᱟ ᱟᱞᱤᱧ ᱫᱚ ᱩᱱᱟᱹᱜ ᱫᱷᱟᱣ ᱫᱚ ᱦᱳᱲᱩ ᱪᱟᱥ ᱫᱚ ᱵᱟᱹᱧ ᱟᱸᱡᱚᱢ ᱠᱟᱫᱟ ᱤᱧ ᱫᱚ ᱵᱟᱨ ᱫᱷᱟᱣ ᱜᱤᱧ ᱟᱸᱡᱚᱢ ᱠᱟᱫᱟ᱾
ᱦᱮᱸ ᱦᱮᱸ ᱱᱚᱛᱮ ᱦᱚᱸ ᱵᱟᱨ ᱫᱷᱟᱣ ᱫᱚ ᱵᱮᱥᱤᱨ ᱵᱷᱟᱜᱽ ᱦᱚᱲ ᱠᱚ ᱪᱟᱥᱟ ᱯᱮ ᱫᱷᱟᱣ ᱫᱚ ᱠᱚᱢ ᱦᱚᱲ ᱠᱚ ᱪᱟᱥᱟ᱾ ᱠᱟᱨᱚᱱ ᱱᱤᱭᱟᱹ ᱥᱚᱢᱚᱭᱟ ᱡᱟᱦᱟᱸ ᱪᱟᱥ ᱦᱩᱭᱩᱜᱼᱟ, ᱥᱮ ᱱᱚᱣᱟ ᱫᱚ ᱠᱟᱹᱴᱤᱡ ᱦᱮᱨᱮᱥᱢᱮᱱ ᱜᱮᱭᱟ ᱠᱟᱹᱴᱤᱡ ᱫᱚᱢᱮ ᱱᱚᱣᱟ ᱫᱚ ᱫᱟᱜ ᱫᱟᱜ ᱵᱟᱲᱟᱭᱟᱛᱚ ᱩᱱ ᱥᱚᱢᱚᱭ ᱜᱟᱹᱲᱤ ᱠᱚ ᱵᱟᱹᱫ ᱠᱚᱨᱮ ᱵᱟᱝ ᱪᱟᱞᱟᱜ ᱜᱮᱭᱟ ᱟᱫᱚ ᱜᱮᱢᱮᱨ ᱠᱚ ᱟᱹᱰᱤᱜᱟᱱ ᱦᱚᱨᱚ ᱵᱚᱨᱚᱜ ᱟᱠᱚ ᱾
ᱟᱨ ᱵᱟᱝ ᱦᱳᱭ ᱟᱨ ᱱᱤᱛᱟᱨ ᱫᱤᱱ ᱫᱚ ᱦᱚᱭ ᱫᱟᱜᱟᱭ ᱥᱮ ᱟᱫᱚ ᱜᱮᱞᱮ ᱵᱟᱝ ᱦᱩᱭᱩᱜ ᱜᱮᱭᱟ ᱛᱚ ᱚᱱᱟ ᱜᱩᱡᱩᱜᱼᱟ ᱵᱮᱥᱤ᱾
ᱦᱮᱸ ᱛᱚᱵᱩ ᱨᱮᱸᱦᱚ ᱦᱩᱭ ᱫᱚ ᱦᱩᱭᱩᱜ ᱜᱮᱭᱟ ᱟᱫᱚ ᱡᱷᱟᱢᱮᱞᱟ ᱵᱮᱥᱤ ᱢᱮᱱᱟᱜᱼᱟ ᱾
ᱦᱩᱸ ᱾
ᱟᱹᱰᱤ ᱟᱹᱰᱤ ᱡᱷᱟᱹᱞ ᱨᱮᱱ ᱡᱟᱦᱟᱸᱭ ᱵᱟᱹᱫ ᱩᱱᱠᱩ ᱫᱚ ᱵᱟᱠᱚ ᱪᱟᱥ ᱜᱮᱭᱟ ᱾ ᱡᱟᱦᱟᱸᱭ ᱥᱩᱨ ᱨᱮ ᱵᱟᱹᱫᱽ ᱛᱟᱠᱚ ᱩᱱᱠᱩ ᱠᱚᱠᱚ ᱪᱟᱥ ᱜᱮᱭᱟ ᱱᱤᱭᱟᱹ ᱥᱚᱢᱚᱭ ᱫᱚ ᱾ ᱟᱨ ᱵᱟᱨ ᱫᱷᱟᱣ ᱫᱚ ᱡᱷᱚᱛᱚ ᱦᱚᱲ ᱠᱚ ᱪᱟᱥ ᱜᱮᱭᱟ ᱚᱞᱢᱳᱥᱴ ᱾ ᱥᱟᱱᱟᱢ ᱦᱚᱲ ᱜᱮᱠᱚ ᱪᱟᱥ ᱜᱮᱭᱟ ᱟᱞᱮ ᱦᱚᱸᱞᱮ ᱪᱟᱥ ᱜᱮᱭᱟ ᱚᱱᱟ ᱫᱚ᱾
ᱚᱸ ᱯᱮ ᱫᱷᱟᱣ ᱫᱚ ᱟᱯᱮ ᱫᱚ ᱵᱟᱯᱮ ᱪᱟᱥ ᱜᱮᱭᱟ?
ᱟᱞᱮ ᱫᱚ ᱯᱮᱫᱷᱟ ᱵᱟᱞᱮ ᱪᱟᱥ ᱜᱮᱭᱟ ᱠᱟᱨᱚᱱ ᱛᱟᱸᱲᱤ ᱛᱟᱞᱟᱨᱮ ᱵᱟᱹᱫᱽ ᱢᱮᱱᱟᱜ ᱛᱟᱞᱮᱭᱟ ᱛᱚ, ᱟᱹᱲᱤ ᱡᱷᱟᱹᱞ ᱧᱚᱜ ᱨᱮ ᱚᱱᱟ ᱠᱷᱟᱹᱛᱤᱨ ᱟᱹᱰᱤ ᱜᱟᱱ ᱚᱱᱟ ᱠᱷᱟᱹᱛᱤᱨ ᱵᱟᱞᱮ ᱪᱟᱥ ᱜᱮᱭᱟ ᱯᱮ ᱫᱷᱟᱣ ᱫᱚ᱾
ᱪᱟᱥ ᱠᱚᱦᱚᱸ ᱫᱚᱢᱮ ᱠᱚᱥᱴᱚ ᱜᱮᱭᱟ᱾
ᱦᱮᱸ ᱪᱟᱥ ᱠᱚᱢᱟᱛᱚ ᱠᱚᱥᱴᱚ ᱜᱮᱭᱟ ᱚᱱᱟ ᱠᱷᱟᱹᱛᱤᱨ ᱜᱮᱛᱚ ᱦᱮᱸ ᱾
ᱚᱱᱟ ᱠᱷᱟᱹᱛᱤᱨ ᱜᱤ
ᱚᱱᱟ ᱠᱷᱟᱹᱛᱤᱨ ᱜᱮ ᱚᱸ ᱱᱚᱣᱟ ᱠᱷᱚᱱᱟᱜ ᱩᱱᱱᱚᱛᱤ ᱵᱷᱟᱵᱽ ᱛᱮ ᱩᱯᱟᱨᱡᱚᱱ ᱵᱷᱟᱜᱤ ᱵᱷᱟᱵᱽᱛᱮ ᱩᱯᱟᱨᱡᱚᱱ ᱫᱚ ᱪᱟᱠᱷᱨᱤ ᱵᱟᱠᱷᱨᱤ ᱦᱚᱲ ᱜᱮ ᱡᱟᱹᱥᱛᱤ ᱠᱚ ᱤᱭᱟᱹᱟᱜᱼᱟ ᱵᱩᱫᱽᱫᱷᱤᱢᱟᱱ ᱦᱚᱲ ᱫᱚ ᱚᱱᱟ ᱦᱚᱸᱠᱚ ᱵᱟᱪᱷᱟᱣᱟ᱾
ᱦᱮᱸ᱾
ᱦᱮᱸ ᱾
ᱟᱨ ᱵᱟᱫᱽ ᱵᱟᱠᱤ ᱡᱟᱦᱟᱸᱭ ᱫᱚ ᱩᱱᱠᱩ ᱫᱚ ᱡᱷᱚᱛᱚ ᱠᱚ ᱪᱟᱥ ᱵᱟᱥ ᱠᱚᱨᱮ ᱠᱚ ᱞᱟᱜᱟᱣᱟᱜᱼᱟ ᱟᱼᱡᱟᱦᱟᱸᱭ ᱵᱟᱹᱫ ᱠᱚ ᱢᱮᱱᱟᱜ ᱛᱟᱠᱚᱣᱟ᱾
ᱦᱩᱸ ᱾ ᱪᱟᱥᱼᱵᱟᱥ ᱦᱚᱸ ᱫᱩᱨᱠᱟᱨ ᱜᱮ ᱡᱩᱫᱤ ᱡᱷᱚᱛᱚ ᱜᱮᱠᱚ ᱪᱟᱹᱠᱷᱨᱤ ᱠᱮᱫᱟ ᱾ ᱪᱟᱥ ᱵᱟᱥ ᱦᱳᱭᱳᱜ ᱟ ᱚᱠᱚᱭ ᱛᱟᱦᱚᱞᱮ ᱦᱩᱸᱼᱼ ᱟᱨ ᱫᱟ ᱚᱱᱮ ᱟᱯᱮ ᱥᱮᱫ ᱫᱚ ᱦᱩᱞ ᱢᱟᱦᱟ ᱪᱮᱜᱠᱟ ᱠᱚ ᱢᱟᱱᱟᱣ ᱜᱮᱭᱟ ᱦᱚᱸᱜ ᱚᱭ ᱛᱚ ᱥᱩᱨ ᱠᱟᱱᱟ?
ᱦᱮᱸ ᱱᱚᱛᱮ ᱦᱚᱸ ᱵᱮᱥ ᱜᱮ ᱠᱚ ᱢᱟᱱᱟᱣ ᱜᱮᱭᱟ ᱡᱟᱭᱜᱟ ᱡᱟᱭᱜᱟ ᱠᱚ ᱢᱟᱱᱟᱣ ᱜᱮᱭᱟ ᱚᱧᱪᱚᱞ ᱠᱷᱚᱱᱟᱜ ᱦᱚᱸ, ᱥᱚᱨᱠᱟᱨ ᱯᱟᱦᱴᱟ ᱠᱷᱚᱱ ᱦᱚᱸᱠᱚ ᱢᱟᱱᱟᱣ ᱜᱮᱭᱟ ᱟᱨ ᱚᱱᱟ ᱵᱟᱫ ᱠᱟᱛᱮᱼᱼ ᱛᱮ ᱨᱮᱦᱚᱸ ᱟᱞᱮ ᱟᱛᱳ ᱠᱚᱨᱮ ᱠᱷᱚᱱᱟᱜ ᱦᱚᱸᱠᱚ ᱥᱟᱯᱲᱟᱣ ᱜᱮᱭᱟ ᱠᱚ᱾
ᱦᱩᱸ
ᱥᱮᱬᱟ ᱪᱚᱜ ᱫᱚ ᱫᱷᱚᱨᱚ ᱢᱮᱫᱴᱟᱝ ᱚᱧᱪᱚᱞ ᱨᱮ ᱢᱮᱫᱴᱟᱝ ᱜᱟᱱᱜᱮ ᱦᱳᱭᱳᱜᱼᱟ ᱠᱷᱩᱵ ᱥᱮᱸᱬᱟ ᱚᱱᱟ ᱫᱚ ᱟᱨ ᱵᱟᱫ ᱵᱟᱹᱠᱤ ᱫᱚ ᱮᱢᱱᱤ ᱫᱷᱚᱨᱚᱼᱼ ᱮᱢᱱᱤ ᱜᱮ ᱥᱮᱞᱤᱵᱨᱮᱴ ᱞᱮᱠᱟ ᱠᱚ ᱠᱚᱨᱟᱣᱟ᱾
ᱚᱸ
ᱦᱮᱸ
ᱪᱟᱞᱟᱣ ᱵᱟᱲᱟ ᱠᱟᱱᱟᱢ ᱥᱮ ᱵᱟᱝ ᱧᱮᱞ ᱠᱚᱼᱼ
ᱟᱸ ᱚᱱᱠᱟ ᱫᱚ ᱤᱭᱟᱹ ᱫᱚ ᱤᱭᱟᱹ ᱫᱚ ᱵᱟᱹᱧ ᱪᱟᱞᱟᱣ ᱩᱛᱟᱹᱨ ᱠᱟᱱᱟ᱾
ᱦᱩᱸ
ᱛᱚᱵᱮᱧ ᱧᱮᱞ ᱵᱟᱲᱟ ᱠᱟᱜ ᱟᱹᱧ ᱪᱟᱞᱟᱜ ᱦᱤᱡᱩᱜ ᱠᱚᱛᱮ ᱦᱚᱨ ᱠᱚᱨᱮ᱾
ᱚ ᱱᱚᱝᱠᱟ ᱚᱱᱟ ᱤᱭᱟᱹ ᱱᱤᱭᱟᱹ ᱦᱩᱞ ᱢᱟᱦᱟ ᱱᱤᱭᱟᱹ ᱤᱧ ᱫᱚ ᱩᱱᱟᱹᱜ ᱵᱟᱹᱧ ᱵᱟᱲᱟᱭᱟ ᱡᱩᱫᱤᱢ ᱵᱟᱲᱟᱭᱼᱼ ᱠᱷᱟᱱ ᱞᱟᱹᱭ ᱢᱮ ᱟᱸᱡᱚᱢᱟ
ᱚᱻ ᱟᱫᱚ ᱠᱟᱛᱷᱟ ᱦᱩᱭᱩᱜ ᱠᱟᱱᱟ ᱦᱮ ᱴᱟᱭᱤᱢ ᱦᱚᱸ ᱦᱩᱭ ᱦᱮᱡ ᱮᱱᱟ ᱮᱜᱟᱨᱳ ᱢᱤᱱᱤᱴ ᱠᱚᱢ ᱮᱜᱟᱨᱳ ᱢᱤᱱᱤᱴ ᱯᱟᱨᱚᱢ ᱮᱱᱟ ᱟᱫᱚ ᱱᱤᱛᱚᱜ ᱢᱟ ᱞᱟᱹᱭ ᱥᱚᱢᱵᱷᱚᱵ ᱵᱟᱝ ᱠᱟᱱᱟ ᱛᱟᱭᱚᱢ ᱫᱟᱨᱟᱢ ᱨᱮ ᱡᱩᱫᱤᱼᱼ ᱡᱩᱫᱤ ᱟᱨᱦᱚᱸ ᱨᱚᱯᱚᱲ ᱦᱩᱭᱩᱜ ᱠᱷᱟᱱ ᱫᱚ ᱩᱱ ᱥᱚᱢᱚᱭ ᱤᱧ ᱞᱟ. ᱭ ᱟᱢᱟ ᱦᱮᱸ ᱴᱷᱤᱠ ᱜᱮᱭᱟ ᱢᱟ ᱛᱟᱦᱚᱞᱮ ᱴᱟᱭᱤᱢ ᱢᱟᱛᱚ ᱦᱩᱭ ᱮᱱᱟ
ᱦᱮᱸ ᱴᱷᱤᱠ ᱜᱮᱭᱟ ᱢᱟ
ᱯᱚᱨᱮᱛᱮ ᱟᱨᱦᱚᱸ ᱨᱚᱯᱚᱲ ᱦᱩᱭᱩᱜᱼᱟ
ᱦᱮᱸ
ᱢᱟ ᱛᱟᱦᱚᱞᱮ
ᱦᱩᱸ ᱢᱟᱼᱼ
ᱦᱮᱸ ᱯᱷᱳᱱ ᱫᱚᱦᱚᱭ ᱢᱮ ᱵᱟᱼᱼ
ᱦᱮᱸ
ᱪᱮᱛᱟᱣ ᱫᱚᱦᱚ ᱦᱩᱭᱩᱜᱼᱟ ᱥᱮ ᱪᱮᱜᱼᱠᱟ